ᱦᱩᱸ ᱟᱹᱵᱤᱱ?
ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱠᱚᱫᱚᱞᱤᱧ ᱱᱚᱜᱼᱚᱭ, ᱱᱚᱣᱟ ᱠᱚᱨᱮ ᱜᱮ ᱢᱮᱱᱟᱜ ᱞᱤᱧᱟᱹ ᱚᱲᱟᱜ ᱠᱚᱨᱮ᱾
ᱛᱟᱦᱚᱞᱮ ᱵᱮᱥ ᱵᱟᱲᱟ ᱜᱮᱭᱟᱵᱤᱱ?
ᱦᱮᱸ ᱵᱮᱥ ᱵᱟᱲᱟ ᱜᱮᱭᱟᱞᱤᱧ, ᱟᱹᱵᱤᱱ ᱵᱮᱥ ᱵᱮᱲᱟ ᱦᱮᱱᱟᱜ ᱵᱤᱱᱟ?
ᱟᱹᱞᱤᱧ ᱦᱚᱸ ᱵᱮᱥ ᱵᱟᱲᱟ ᱜᱮᱭᱟᱞᱤᱧ ᱛᱟᱦᱚᱞᱮ᱾ ᱜᱚᱢᱠᱮ ᱚᱱᱛᱮ ᱟᱵᱤᱱ ᱥᱮᱫ, ᱪᱮᱫ ᱞᱮᱠᱟᱭ ᱡᱟᱹᱯᱩᱫ ᱮᱫᱟᱭ?
ᱡᱟᱹᱯᱩᱫ ᱫᱤᱱᱜᱮ ᱡᱟᱹᱯᱩᱫ ᱫᱟᱭ, ᱟᱹᱵᱤᱱ ᱥᱮᱫ ᱡᱟᱹᱯᱩᱫ ᱫᱟᱭ ᱥᱮ ᱵᱟᱝ?
ᱦᱮᱸ ᱟᱹᱞᱤᱧ ᱱᱚᱱᱛᱮ ᱦᱚᱸ ᱡᱟᱹᱯᱩᱫ ᱮᱫᱟᱭ᱾
ᱚᱸ
ᱚ ᱸ ᱛᱟᱦᱚᱞᱮ ᱜᱚᱢᱠᱮ ᱠᱷᱚᱵᱚᱨ ᱠᱚ ᱞᱟᱹᱭ ᱵᱤᱱ?
ᱠᱷᱚᱵᱚᱨ ᱥᱮᱨᱚᱠᱚᱢ ᱫᱚ ᱵᱟᱹᱱᱩᱜᱼᱟ᱾ ᱢᱟᱱᱮ ᱟᱹᱵᱤᱱ ᱥᱮᱫ ᱜᱮ, ᱪᱮᱫ ᱠᱚᱵᱤᱱ ᱪᱤᱠᱟᱹᱭᱮᱫᱟ ᱱᱤᱛᱚᱜ?
ᱟᱹᱞᱤᱧ ᱦᱚᱸ ᱱᱚᱛᱮ ᱱᱤᱛᱳᱜ ᱞᱤᱧ, ᱫᱟᱹᱛᱟᱹᱱᱤ ᱵᱟᱲᱟᱜ ᱠᱟᱱᱟᱞᱤᱧ, ᱟᱨᱠᱤ ᱵᱩᱡ ᱫᱟᱵᱤᱱ ᱛᱚ ᱟᱹᱞᱤᱧ ᱟᱫᱚ ᱥᱮᱛᱟᱜ ᱴᱟᱭᱤᱢ ᱟᱨᱠᱤ ᱡᱟᱦᱟᱸ, ᱠᱟᱹᱢᱤ ᱛᱮᱱᱟᱜ ᱞᱤᱧ ᱠᱟᱹᱢᱤ ᱠᱮᱫ ᱛᱮ, ᱟᱫᱚ ᱱᱚᱛᱮ ᱰᱟᱹᱦᱤ ᱥᱮᱫ ᱞᱤᱧ ᱦᱮᱡ ᱠᱟᱱᱟ᱾
ᱦᱩᱸ,
ᱟᱵᱤᱱ ᱫᱚ ᱱᱤᱛᱳᱜ ᱪᱮᱫ ᱵᱤᱱ ᱪᱤᱠᱟᱹᱭᱟ? ᱦᱩᱸ
ᱟᱹᱞᱤᱧ ᱪᱮᱫ ᱞᱤᱧ ᱞᱟᱹᱭ ᱫᱟ, ᱢᱟᱱᱮ ᱵᱩᱨᱩ ᱵᱚᱸᱜᱟ ᱧᱮᱞ ᱵᱤᱱ ᱫᱩᱠᱟᱹᱱᱟ ᱥᱮ ᱵᱟᱝ ᱛᱟᱦᱚᱞᱮ?
ᱦᱮᱸᱵᱩᱨᱩ ᱵᱚᱸᱜᱟ ᱞᱤᱧ ᱧᱮᱞᱤᱧ ᱪᱟᱞᱟᱣ ᱞᱮᱱᱟ ᱟᱫᱚ ᱟᱫᱚ ᱚᱱᱛᱮ ᱦᱚᱸ ᱦᱚᱲ ᱫᱚᱠᱚ ᱦᱚᱲ ᱞᱮᱱᱟ ᱢᱮᱱᱠᱷᱟᱱ ᱫᱚ ᱱᱚᱣᱟ ᱡᱟᱦᱟᱸᱭ ᱡᱟᱹᱯᱩᱫ ᱠᱮᱫᱟᱭ ᱥᱮ ᱟᱫᱚ ᱚᱱᱟ ᱡᱟᱹᱯᱩᱫ ᱛᱮᱜᱮ ᱦᱚᱲ ᱫᱚ ᱠᱤᱪᱷᱩ ᱠᱚ ᱫᱟᱹᱲ ᱜᱚᱫ ᱠᱮᱫᱟ ᱟᱹᱰᱤ ᱞᱚᱜᱚᱱ ᱞᱚᱜᱚᱱ ᱜᱮ᱾
ᱚᱸ
ᱟᱨ ᱫᱚᱢᱮ ᱛᱚ ᱞᱮᱸᱡᱮᱫ ᱞᱚᱥᱚᱫ᱾
ᱦᱩᱸ
ᱛᱟᱦᱞᱮ ᱜᱚᱢᱠᱮ ᱟᱹᱵᱤᱱ ᱫᱚ ᱵᱟᱹᱵᱤᱱ ᱪᱟᱞᱟᱣ ᱠᱟᱱᱟ?
ᱟᱹᱞᱤᱧ ᱫᱚ ᱵᱟᱹᱞᱤᱧ ᱪᱟᱞᱟ ᱠᱟᱱᱟ᱾
ᱛᱟᱦᱚᱞᱮ ᱱᱚᱸᱰᱮ ᱫᱚ ᱛᱟᱦᱚᱞᱮ ᱵᱩᱨᱩ ᱵᱚᱸᱜᱟ ᱫᱚᱵᱤᱱ ᱧᱮᱞ ᱵᱟᱲᱟ ᱟᱠᱟᱫ ᱜᱮᱭᱟ ᱥᱮ ᱵᱟᱝ?
ᱵᱟᱹᱞᱤᱧ ᱪᱟᱞᱟᱣ ᱠᱟᱱᱟ ᱢᱤᱫ ᱫᱷᱟᱣ ᱦᱚᱸ᱾
ᱩᱸ ᱛᱟᱦᱚᱞᱮ ᱜᱚᱢᱠᱮ ᱤᱭᱟᱹ ᱱᱚᱣᱟ ᱪᱮᱫ ᱠᱚ ᱞᱮᱭᱟ ᱪᱟᱠᱚᱞ ᱛᱟᱹᱲᱤ ᱯᱟᱛᱟ ᱫᱚᱵᱤᱱ ᱪᱟᱞᱟᱜ ᱜᱮᱭᱟ ᱥᱮ ᱵᱟᱝ?
ᱞᱮᱭ ᱫᱟᱞᱤᱧ ᱛᱚ ᱪᱟᱞᱟ ᱜᱮ ᱟᱫᱚ ᱫᱮᱠᱷᱤ ᱪᱮᱜ ᱪᱤᱠᱟᱹᱜ ᱠᱟᱱᱟ᱾
ᱦᱩᱸ ᱟᱫᱚ ᱟᱵᱚ ᱫᱚ ᱟᱫᱚ ᱩᱱᱟᱹᱜ ᱨᱮᱸᱜᱮᱡ ᱦᱚᱲ ᱛᱚ ᱟᱫᱚ ᱩᱱᱟᱹᱜ ᱫᱚ ᱵᱟᱵᱚᱱ ᱪᱟᱞᱟᱣ ᱫᱟᱲᱮᱜ ᱜᱮᱭᱟ᱾ ᱪᱟᱠᱚᱞ ᱛᱟᱹᱨᱤ ᱯᱟᱛᱟ ᱠᱚ ᱢᱟᱵ ᱢᱤᱫᱴᱮᱱ ᱢᱟᱨᱟᱝ ᱢᱟᱨᱟᱝ ᱯᱟᱛᱟ ᱠᱚᱛᱚ ᱵᱟᱵᱚᱱ ᱪᱟᱣ ᱫᱟᱲᱮᱭᱟᱜ-ᱟ ᱥᱮ᱾ ᱟᱫᱚ ᱟᱵᱚ ᱫᱚ ᱦᱮᱸ ᱟᱨ ᱛᱟᱨᱯᱚᱨᱮ ᱥᱟᱺᱜᱤᱧ ᱜᱮᱭᱟ ᱛᱟᱨᱯᱚᱨᱮ ᱦᱩᱭᱩᱜ ᱠᱟᱱᱟ ᱴᱟᱨᱜᱮᱴ ᱞᱟᱭ ᱠᱷᱟᱱ ᱥᱮ ᱡᱮ ᱚᱸᱰᱮᱧ ᱪᱟᱞᱟᱜ-ᱟ᱾ ᱛᱚᱠᱷᱚᱱ ᱦᱳᱭ ᱛᱳ ᱧᱮᱞ ᱵᱤᱱ ᱡᱟᱦᱱᱟᱜ ᱜᱮ ᱦᱳᱭᱱᱟ ᱵᱟᱹᱵᱤᱱ ᱪᱟ ᱫᱟᱲᱮᱭᱟᱜ-ᱟ ᱦᱮᱸ ᱥᱮ᱾
ᱦᱩᱸ
ᱛᱟᱦᱚᱞᱮ ᱜᱚᱢᱠᱮ ᱰᱟᱜᱩᱣᱟᱹ ᱜᱮᱭᱟᱵᱤᱱ ᱥᱮ ᱵᱤᱱ ᱵᱟᱯᱞᱟᱣ ᱠᱟᱱᱟ?
ᱰᱟᱺᱜᱩᱣᱟᱹ ᱜᱮᱭᱟᱞᱤᱧ ᱟᱨ ᱟᱹᱵᱤᱱ ᱫᱚ?
ᱟᱹᱞᱤᱧ ᱫᱚ ᱵᱟᱯᱞᱟ ᱠᱟᱱ ᱜᱮᱭᱟᱞᱤᱧ ᱵᱟᱞᱟ ᱥᱟᱠᱟᱭ ᱟᱞᱤᱧ᱾
ᱦᱚᱸ ᱚᱱᱟ ᱜᱮ᱾
ᱛᱟᱦᱚᱞᱮ ᱜᱚᱝᱠᱮ ᱚᱱᱛᱮ ᱛᱟᱦᱚᱞᱮ ᱤᱭᱟᱹ ᱠᱩᱲᱤ ᱜᱤᱫᱽᱨᱟᱹ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱟᱵᱤᱱ ᱚᱱᱟ ᱜᱷᱟᱨᱮᱡ ᱫᱚ?
ᱦᱩᱸ ᱢᱮᱱᱟᱜ ᱠᱚ ᱜᱮᱭᱟ᱾
ᱯᱟᱲᱦᱟᱜ ᱠᱟᱱᱟ ᱠᱚ?
ᱦᱩᱸ ᱯᱟᱲᱦᱟᱜ ᱠᱟᱱᱟ ᱠᱚ᱾
ᱟᱪᱪᱷᱟ ᱛᱟᱦᱚᱞᱮ ᱜᱚᱝᱠᱮ ᱚᱱᱛᱮ ᱛᱟᱦᱚᱞᱮ ᱠᱩᱲᱤ ᱜᱤᱫᱽᱨᱟᱹ ᱠᱚ ᱧᱮᱞ ᱠᱚᱵᱤᱱ ᱥᱮ᱾
ᱧᱮᱞ ᱦᱳᱭᱳᱜ-ᱟ ᱢᱟᱱᱮ ᱧᱮᱞ ᱵᱚᱞᱛᱮ ᱢᱟᱱᱮ ᱵᱟᱞᱟ ᱥᱟᱠᱟᱭ ᱟᱵᱤᱱ ᱥᱮ ᱪᱮᱫ?
ᱦᱳᱭ ᱟᱫᱚ ᱟᱹᱞᱤᱧ ᱫᱚ᱾ ᱢᱟᱱᱮ ᱜᱤᱫᱽᱨᱟᱹ ᱠᱚᱠᱚ ᱦᱟᱨᱟᱣ ᱠᱟᱱᱟ ᱛᱚ᱾
ᱚ ᱦᱚᱸ
ᱠᱩᱲᱤ ᱜᱤᱫᱽᱨᱟᱹ ᱠᱚᱦᱚᱸ ᱡᱟᱶᱟᱭ ᱠᱚ ᱦᱳᱭᱳᱜ-ᱟ᱾
ᱩᱸ
ᱛᱟᱦᱚᱞᱮ ᱜᱚᱝᱠᱮ ᱟᱹᱵᱤᱱ ᱫᱚᱵᱤᱱ ᱯᱟᱲᱦᱟᱜ ᱠᱟᱱ ᱜᱮᱭᱟ ᱥᱮ ᱵᱟᱝ ᱜᱮ?
ᱵᱟᱝ ᱵᱷᱟᱹᱜᱤ ᱠᱟᱫᱟᱞᱤᱧ ᱟᱯᱟᱛᱚᱛᱚ ᱠᱟᱹᱢᱤ ᱠᱩᱞᱤᱧ ᱪᱟᱜ ᱠᱟᱱᱟ᱾
ᱪᱮᱫ ᱵᱤᱱ ᱠᱟᱹᱢᱤ ᱜᱮᱭᱟ ᱛᱟᱦᱚᱞᱮ?
ᱠᱟᱹᱢᱤ ᱴᱩᱠᱴᱟᱠ ᱱᱚᱣᱟ ᱚᱲᱟᱜ ᱠᱚᱨᱮᱱᱟᱜ ᱜᱮ᱾
ᱛᱟᱞᱦᱮ ᱛᱚᱞᱟ ᱠᱚᱫᱚ ᱵᱤᱱ ᱜᱤᱲᱤ ᱠᱟᱫᱟ ᱥᱮ ᱮᱠᱷᱮᱱᱳ ᱟᱹᱣᱨᱤ?
ᱦᱩᱸ ᱛᱚᱞᱟ ᱠᱚ ᱜᱤᱲᱤ ᱦᱩᱭ ᱠᱟᱱᱟ ᱟᱹᱵᱤᱱ ᱵᱤᱱ ᱜᱤᱲᱤ ᱠᱮᱫᱟ ᱥᱮ ᱟᱹᱣᱨᱤ ᱮᱠᱷᱳᱱᱳ?
ᱦᱮᱸ ᱟᱹᱞᱤᱧ ᱦᱚᱸᱞᱤᱧ ᱜᱤᱲᱤ ᱫᱩᱞᱤᱧ ᱜᱤᱰᱤ ᱠᱟᱫᱟ ᱟᱨᱠᱤ। ᱟᱫᱚ ᱛᱟᱞᱦᱮ ᱚᱱᱛᱮ ᱡᱟᱹᱯᱩᱫ ᱵᱟᱲᱟᱭ ᱫᱟᱭ ᱛᱚ
ᱦᱩᱸᱻ ᱡᱟᱯᱩᱫ ᱫᱟᱭ ᱫᱚᱢᱮ ᱫᱤᱱ ᱜᱮ ᱫᱟᱜ ᱫᱟᱭ।
ᱦᱩᱸ। ᱛᱟᱞᱦᱮ ᱜᱚᱢᱠᱮ ᱟᱹᱵᱤᱱ ᱚᱱᱟ ᱫᱷᱟᱨᱮᱡ ᱫᱚ ᱵᱚᱞ ᱠᱷᱮᱞ ᱠᱚᱫᱚ ᱦᱩᱭᱩᱜ ᱠᱟᱱᱟ ᱥᱮ ᱵᱟᱝ?
ᱵᱚᱞ ᱠᱷᱮᱞ ᱦᱳᱭ ᱫᱚ ᱦᱳᱭᱳᱜᱼᱟ ᱢᱟᱱᱮ ᱮᱠᱷᱚᱱᱚ ᱰᱮᱨᱤ ᱜᱮᱭᱟ ᱟᱞᱮ ᱱᱚᱸᱰᱮ ᱜᱮ ᱦᱳᱭᱳᱜ ᱞᱟᱹᱜᱤᱫ ᱞᱮᱭ ᱫᱟᱠᱚ
ᱟᱪᱪᱷᱟ ᱛᱚ ᱛᱟᱞᱦᱮ ᱪᱮᱜ ᱪᱮᱜ ᱯᱷᱩᱴᱵᱚᱞ ᱵᱤᱱ ᱠᱷᱮᱞ ᱜᱮᱭᱟ ᱵᱟᱝ?
ᱯᱷᱩᱴᱵᱚᱞ ᱵᱟᱲᱭᱟ ᱵᱟᱨᱭᱟ ᱜᱮᱞᱤᱧ ᱠᱷᱮᱞ ᱜᱮᱭᱟ ᱟᱞᱤᱧ ᱫᱚ ᱢᱟᱱᱮ ᱴᱩᱠ ᱴᱟᱠ
ᱟᱪᱪᱷᱟ ᱛᱟᱞᱦᱮ ᱱᱤᱛᱚᱜ ᱫᱚ ᱟᱹᱵᱤᱱ ᱫᱚ ᱛᱟᱞᱦᱮ ᱪᱮᱫ ᱵᱤᱥᱤ ᱵᱤᱱ ᱠᱷᱮᱞ ᱠᱟᱱᱟ ᱱᱤᱛᱚᱜ ᱫᱚ ᱰᱷᱟᱹᱞᱟᱹᱭ ᱵᱚᱞ ᱥᱮ ᱯᱷᱩᱴᱵᱚᱞ?
ᱰᱷᱟᱹᱞᱟᱹᱭ ᱵᱚᱞ ᱱᱮᱛᱟᱨ ᱫᱚ ᱰᱷᱟᱹᱞᱟᱹᱭ ᱵᱚᱞ ᱜᱮ ᱠᱷᱮᱞ ᱦᱩᱭᱩᱜ ᱠᱟᱱᱟ ᱾
ᱦᱩᱸ ᱛᱟᱞᱦᱮ ᱜᱚᱝᱠᱮ ᱮ ᱱᱚᱣᱟ ᱰᱷᱟᱹᱞᱟᱹᱭ ᱵᱚᱞ ᱠᱚᱫᱚ ᱪᱮᱫ ᱞᱮᱠᱟ ᱠᱷᱮᱞ ᱨᱮ ᱢᱟᱱᱮ ᱟᱹᱰᱤ ᱨᱟᱹᱥᱠᱟᱹ ᱜᱮ ᱵᱩᱡᱷᱟᱹᱜ ᱜᱮᱭᱟ?
ᱦᱩᱸ ᱨᱟᱹᱥᱠᱟᱹ ᱵᱩᱡᱷᱟᱹᱜ ᱜᱮᱭᱟ ᱢᱟᱱᱮ ᱦᱩᱰᱤᱧ ᱦᱚᱲ ᱵᱚᱞ ᱛᱚ
ᱦᱩᱸ ᱟᱪᱪᱷᱟ ᱛᱚ ᱟᱫᱚ ᱰᱷᱟᱹᱞᱟᱹᱭ ᱵᱚᱞ ᱞᱟᱹᱭᱟᱠᱚ ᱪᱮᱛᱟ ᱫᱚᱢᱮ ᱠᱟᱴᱟ ᱠᱚᱠᱚ ᱵᱟᱡᱟᱜ ᱜᱮᱭᱟ ᱛᱚ ᱟᱫᱚ ᱦᱚᱯᱚᱱ ᱧᱚᱜ ᱜᱮ ᱠᱷᱟᱹᱛᱤᱨ ᱛᱮ ᱵᱚᱞ ᱴᱤᱡ
ᱦᱩᱸ ᱵᱟᱡᱟᱣ ᱫᱚ ᱵᱟᱡᱟᱣ ᱟᱱᱤᱡ ᱜᱮᱭᱟ ᱟᱫᱚ ᱚᱱᱠᱟ ᱠᱷᱮᱞ ᱞᱮᱠᱷᱟᱱ ᱵᱟᱡᱟᱣ ᱟᱱᱤᱡ ᱜᱮ ᱢᱟᱱᱮ ᱱᱚᱣᱟ ᱫᱚ ᱠᱟᱹᱴᱤᱡ ᱵᱚᱞ ᱛᱚ ᱟᱫᱚ ᱯᱟᱥᱯᱟᱥ ᱠᱷᱮᱞ ᱦᱳᱭᱳᱜᱼᱟ ᱾
ᱟᱪᱪᱷᱟ ᱚᱱᱟ ᱯᱷᱩᱴᱵᱚᱞ ᱠᱷᱚᱱᱟᱜ ᱫᱚ ᱡᱟᱹᱥᱛᱤ ᱱᱚᱣᱟ ᱰᱷᱟᱹᱞᱟᱹᱭ ᱵᱚᱞ ᱫᱚ ᱵᱟᱡᱟᱣ ᱟᱹᱱᱤᱡᱼᱟ ᱟᱨᱠᱤ
ᱛᱟᱞᱦᱮ ᱜᱚᱝᱠᱮ ᱟᱫᱚ ᱟᱹᱵᱤᱱ ᱥᱮᱱᱟᱜ ᱠᱷᱚᱵᱚᱨ ᱠᱚ ᱞᱟᱹᱭ ᱵᱤᱱ ᱱᱚᱣᱟ ᱯᱨᱳᱜᱨᱟᱢ ᱠᱚ ᱦᱩᱭᱩᱜ ᱠᱟᱱᱟ ᱥᱮ ᱵᱟᱝ ᱛᱟᱞᱦᱮ ᱱᱚᱣᱟ ᱵᱚᱞ ᱠᱷᱮᱞ ᱯᱚᱠᱠᱷᱮ
ᱦᱩᱸ ᱟᱹᱞᱤᱧ ᱥᱮᱫ ᱫᱚᱻ ᱯᱨᱳᱜᱨᱟᱢ ᱦᱩᱭᱩᱜ ᱜᱮᱭᱟ ᱫᱚᱢᱮᱜᱮ ᱾ ᱟᱹᱞᱤᱧ ᱫᱷᱟᱨᱮ ᱫᱚ ᱟᱹᱵᱤᱱ ᱫᱷᱟᱨᱮ ᱜᱮ ᱪᱮᱠᱟ ᱦᱳᱭᱳᱜᱼᱟ ᱯᱨᱳᱜᱨᱟᱢ ᱠᱚ?
ᱟᱹᱞᱤᱧ ᱱᱚᱣᱟ ᱫᱷᱟᱨᱮ ᱫᱚ ᱩᱱᱟᱹᱜᱴᱟ ᱫᱚ ᱵᱟᱝ ᱦᱩᱭ ᱵᱟᱲᱟᱜ ᱜᱮᱭᱟ ᱟᱫᱚ ᱯᱷᱩᱴᱵᱚᱞ ᱠᱚᱫᱚ ᱠᱚ ᱠᱷᱮᱞ ᱫᱚᱠᱚ ᱠᱷᱮᱞ ᱜᱮᱭᱟ ᱟᱹᱞᱤᱧ ᱱᱚᱣᱟ ᱫᱷᱟᱹᱨᱤᱡ ᱫᱚ ᱡᱟᱹᱥᱛᱤ ᱰᱷᱟᱹᱞᱟᱹᱭ ᱵᱚᱞ ᱥᱮ ᱛᱚ ᱟᱫᱚ ᱰᱷᱟᱹᱞᱟᱹᱭ ᱵᱚᱞ ᱠᱷᱮᱞ ᱩᱯᱚᱞᱚᱠᱠᱷᱮ ᱛᱚ ᱟᱨ ᱯᱨᱳᱜᱨᱟᱢ ᱛᱚ ᱠᱚᱨᱟᱣ ᱵᱟᱝ ᱜᱟᱱᱚᱜ ᱠᱟᱱᱟ ᱥᱮ ᱟ ᱵᱟᱝᱠᱚ ᱠᱚᱨᱟᱣ ᱜᱮᱭᱟ ᱾
ᱦᱩᱸ ᱟᱹᱞᱤᱧ ᱥᱮᱫ ᱫᱚ ᱫᱚᱢᱮ ᱠᱚ ᱠᱚᱨᱟᱣᱼᱟᱻ ᱥᱩᱨ ᱚᱱᱟ ᱥᱩᱨ ᱯᱟᱥᱮ ᱟᱹᱛᱩ ᱨᱮᱱᱟᱜ ᱜᱮ ᱢᱟᱱᱮ ᱫᱚᱢᱮ ᱠᱚ ᱠᱷᱮᱞ ᱦᱚᱪᱚᱭᱟ ᱛᱚ ᱟᱴ ᱰᱷᱟᱹᱞᱟᱹᱭ ᱵᱚ ᱨᱮᱦᱚᱸ ᱢᱟᱱᱮ ᱯᱳᱜᱮᱨᱟᱢ ᱫᱚᱠᱚ ᱠᱚᱨᱟᱣ ᱦᱚᱪᱚᱭ ᱜᱮᱭᱟ ᱱᱚᱱᱛᱮ ᱫᱚ।
ᱦᱩᱸ ᱛᱟᱞᱦᱮ ᱜᱚᱢᱠᱮ ᱮ ᱱᱤᱛᱳᱜ ᱫᱚ ᱛᱟᱞᱦᱮ ᱟᱹᱵᱤᱱ ᱫᱚ ᱚᱠᱟ ᱥᱮᱫ ᱨᱮ ᱢᱮᱱᱟᱜ ᱵᱤᱱᱟ?
ᱩᱸᱻ ᱨᱟᱥᱛᱟ ᱥᱮᱫ ᱨᱮ ᱢᱮᱱᱟᱜ ᱞᱤᱧᱟᱹ ᱟᱯᱟᱛᱚᱛ ᱫᱩᱲᱩᱵ ᱟᱠᱟᱱᱟᱞᱤᱧ ᱾
ᱟᱪᱪᱷᱟ ᱛᱚ ᱜᱚᱢᱠᱮ ᱟᱹᱵᱤᱱ ᱫᱚ ᱱᱟᱢᱟᱞ ᱫᱤᱥᱚᱢ ᱠᱟᱱᱟᱵᱤᱱ ᱥᱮ?
ᱦᱩᱸ ᱱᱟᱢᱟᱞ ᱫᱤᱥᱚᱢ ᱜᱮ।
ᱦᱮ ᱟᱹᱞᱤᱧ ᱫᱚ ᱚᱱᱟᱛᱮ ᱵᱩᱨᱩ ᱫᱤᱥᱚᱢ ᱠᱟᱱᱟᱞᱤᱧ ᱛᱚ ᱟᱫᱚ ᱚᱱᱟᱛᱮ ᱟᱨᱠᱤ ᱵᱤᱥᱤ ᱢᱟᱨᱟᱝ ᱰᱟᱹᱦᱤ ᱠᱚᱫᱚ ᱵᱟᱹᱱᱩᱜ ᱟᱠᱟᱫᱟ, ᱚᱱᱟ ᱪᱷᱳᱴᱳ ᱠᱷᱟᱴᱳ ᱰᱟᱹᱦᱤ ᱠᱚᱨᱮ ᱜᱮ ᱰᱷᱟᱹᱞᱟᱹᱭ ᱵᱚᱞ ᱠᱚᱞᱮ ᱠᱷᱮᱞ ᱵᱟᱲᱟ ᱦᱚᱪᱚᱭ ᱜᱮᱭᱟ ᱾ ᱛᱟᱦᱚᱞᱮ ᱚᱱᱟ ᱜᱮ ᱛᱚ ᱛᱟᱦᱚᱞᱮ ᱵᱩᱨᱩ ᱵᱚᱸᱜᱟ ᱡᱚᱠᱷᱚᱱ ᱧᱮᱞ ᱵᱤᱱ ᱦᱤᱡᱩᱜᱼᱟ, ᱟᱹᱞᱤᱧ ᱥᱟᱛᱮᱜ ᱡᱳᱜᱟᱡᱳᱜᱽ ᱵᱤᱱ ᱦᱮᱸ ᱥᱮ ᱾
ᱩᱸ
ᱟᱹᱞᱤᱧ ᱱᱚᱸᱰᱮ ᱠᱷᱚᱱᱟᱜ ᱫᱚ ᱵᱩᱨᱩ ᱟᱹᱞᱤᱧ ᱱᱚᱸᱰᱮ ᱠᱷᱚᱱᱟᱜ ᱫᱚ ᱵᱩᱨᱩ ᱫᱚᱢᱮ ᱫᱤᱥᱟᱹᱜ ᱠᱟᱱᱟ ᱾ ᱛᱚ ᱟᱹᱞᱤᱧ ᱦᱚᱸ ᱵᱩᱨᱩ ᱫᱷᱟᱨᱮ ᱜᱮᱞᱤᱧ ᱦᱮᱡ ᱟᱠᱟᱱᱟᱞᱤᱧ ᱾
ᱦᱩᱸ ᱵᱩᱨᱩ ᱪᱤᱠᱟᱹᱭᱮᱱ ᱜᱮ ᱚᱱᱟᱜᱮ ᱟᱹᱣᱨᱤ ᱞᱤᱧ ᱧᱮᱞᱟ ᱢᱟᱱᱮ ᱵᱟᱥ ᱪᱮᱠᱚ ᱞᱟᱹᱭᱟ ᱟᱹᱞᱤᱧ ᱦᱚᱸ ᱵᱟᱹᱞᱤᱧ ᱵᱩᱡ ᱫᱟᱲᱮᱭᱟᱜ ᱠᱟᱱᱟ, ᱢᱟᱱᱮ ᱵᱩᱨᱩ ᱚᱠᱟ ᱞᱮᱠᱟᱱ ᱛᱮ ᱢᱮᱱᱟᱜᱼᱟ ᱥᱮ ᱪᱮᱫ?
ᱢᱟᱱᱮ ᱵᱟᱝ ᱵᱩᱨᱩ ᱫᱚ ᱟᱫᱚ ᱦᱟᱱᱮ ᱟᱹᱰᱤ ᱤᱭᱟᱹ ᱜᱮᱭᱟ ᱦᱮᱸ ᱥᱮ ᱟᱫᱚ ᱪᱮᱫ ᱞᱮᱠᱟ ᱟᱹᱞᱤᱧᱟᱜ ᱡᱮᱦᱮᱛᱩ ᱵᱟᱵᱤᱱ ᱧᱮᱞ ᱟᱠᱟᱫᱟ, ᱟᱫᱚ ᱪᱮᱫ ᱞᱮᱠᱟ ᱛᱮ ᱞᱤᱧ ᱞᱟᱹᱭ ᱵᱩᱡᱷᱟᱹᱣ ᱟᱵᱤᱱᱟ
ᱦᱚᱸ
ᱛᱟᱦᱚᱞᱮ ᱪᱟᱠᱚᱞᱛᱟᱹᱲᱤ ᱛᱟᱦᱚᱞᱮ ᱵᱤᱱ ᱪᱟᱜ ᱠᱟᱱ ᱵᱤᱱ ᱢᱚᱱᱮᱭᱮᱫ ᱠᱷᱟᱱ ᱫᱚ ᱛᱟᱦᱚᱞᱮ ᱵᱮᱥᱤ ᱟᱞᱚᱵᱤᱱ ᱤᱭᱟᱹᱭᱟ ᱦᱮᱸ ᱥᱮ ᱢᱟᱱᱮ ᱮᱠᱫᱚᱢ ᱜᱟᱹᱲᱤ ᱵᱷᱟᱲᱟ ᱠᱟᱜ ᱵᱤᱱ ᱪᱟᱞᱟᱣ ᱩᱛᱟᱹᱨᱚᱜ ᱵᱤᱱ ᱦᱮᱸ ᱥᱮ ᱢᱟᱱᱮ ᱵᱮᱥᱤ ᱟᱹᱰᱤ ᱠᱤᱪᱷᱩ ᱪᱤᱱᱛᱟ ᱵᱟᱲᱟ ᱞᱮᱠᱷᱟᱱ ᱜᱮ ᱟᱫᱚ ᱵᱟᱹᱵᱤᱱ ᱪᱟ ᱫᱟᱲᱮᱭᱟᱜᱼᱟ ᱦᱮᱸ ᱥᱮ ᱾ ᱛᱟᱦᱚᱞᱮ ᱜᱚᱝᱠᱮ ᱱᱤᱛᱚᱜ ᱫᱚ ᱛᱟᱦᱚᱞᱮ ᱡᱚᱢ ᱵᱟᱲᱟ ᱠᱟᱫᱟᱵᱤᱱ ᱥᱮ ᱮᱠᱷᱚᱱᱚ ᱟᱹᱣᱨᱤ?
ᱟᱹᱭᱨᱤ ᱡᱚᱢ ᱵᱟᱲᱟ ᱦᱩᱭᱩᱜᱼᱟ, ᱟᱹᱵᱤᱱ ᱵᱤᱱ ᱡᱚᱢ ᱵᱟᱲᱟ ᱠᱮᱫᱟ ᱥᱮ ᱵᱟᱝ?
ᱟᱹᱞᱤᱧ ᱦᱚᱸ ᱮᱠᱷᱚᱱᱚ ᱟᱹᱣᱨᱤ ᱟᱹᱞᱤᱧ ᱛᱚ, ᱱᱚᱜᱼᱚᱭ ᱫᱟᱹᱛᱟᱹᱱᱤᱜ ᱠᱟᱱᱟᱞᱤᱧ ᱮᱠᱷᱚᱱᱚ ᱛᱮ ᱛᱟᱦᱚᱞᱮ ᱜᱚᱢᱠᱮ ᱤᱭᱟᱹ ᱛᱟᱦᱚᱞᱮ ᱟᱵᱤᱱ ᱚᱱᱟ ᱫᱷᱟᱹᱨᱮᱡ ᱫᱚ ᱛᱟᱦᱚᱞᱮ ᱤᱭᱟᱹ ᱛᱚ, ᱯᱩᱴᱠᱟᱹ ᱠᱚᱫᱚ ᱦᱟᱸᱜ ᱵᱟᱯᱮ ᱧᱟᱢ ᱠᱚᱜᱮᱭᱟ ᱩᱱᱟᱹᱜ?
ᱵᱟᱝ
ᱩᱫᱽ ᱠᱚ ᱵᱟᱯᱮ ᱧᱟᱢ ᱜᱮᱭᱟ?
ᱩᱫᱽ ᱠᱚᱫᱚ ᱩᱱᱟᱹᱜᱴᱟ ᱫᱚ ᱵᱟᱝ ᱜᱮ ᱾
ᱦᱩᱸ ᱛᱟᱦᱚᱞᱮ ᱦᱮᱸ ᱟᱹᱞᱤᱧ ᱱᱚᱛᱮ ᱫᱚ ᱩᱫᱽ ᱠᱚ ᱯᱩᱴᱠᱟᱹ ᱠᱚ ᱫᱚᱢᱮ, ᱟᱫᱚ ᱟᱹᱞᱤᱧ ᱫᱚ ᱦᱟᱸᱜ ᱵᱩᱨᱩ ᱫᱤᱥᱚᱢ ᱛᱚ ᱟᱫᱚ ᱠᱟᱹᱴᱤᱡ ᱤᱭᱟᱹ ᱜᱮᱭᱟ ᱢᱟᱱᱮ ᱵᱤᱨ ᱠᱚ ᱢᱮᱱᱟᱜᱼᱟ ᱥᱮ, ᱟᱫᱚ ᱯᱩᱴᱠᱟᱹ ᱠᱚ ᱩᱫ ᱠᱚᱫᱚ ᱫᱚᱢᱮ ᱦᱩᱭᱩᱜᱼᱟ᱾ ᱜᱮᱭᱟ ᱾
ᱦᱩᱸ ᱾
ᱟᱨ ᱡᱟᱦᱟᱸ ᱚᱱᱟ ᱵᱩᱱᱩᱢ ᱠᱚᱨᱮ ᱩᱫᱽ ᱠᱚ ᱦᱩᱭᱩᱜ ᱫᱚ, ᱚᱱᱛᱮ ᱟᱹᱵᱤᱱ ᱥᱮᱫ ᱵᱟᱹᱱᱩᱜᱼᱟ?
ᱟᱹᱞᱤᱧ ᱥᱮ ᱧᱟᱢᱚᱜᱼᱟ, ᱵᱤᱨ ᱨᱮ ᱚᱱᱟ ᱠᱚᱫᱚ ᱾
ᱛᱟᱦᱚᱞᱮ ᱵᱤᱱ ᱡᱚᱢ ᱵᱟᱲᱟ ᱟᱠᱟᱫ ᱜᱮᱭᱟ ᱥᱮ ᱵᱟᱝ ᱱᱚᱣᱟ ᱯᱩᱴᱠᱟᱹ ᱥᱚᱲᱮ ᱠᱚᱫᱚ?
ᱦᱩᱸ ᱡᱚᱢ ᱵᱟᱲᱟ ᱫᱟᱞᱤᱧ ᱠᱤᱨᱤᱧ ᱠᱟᱛᱮᱫ ᱯᱩᱴᱠᱟᱹ ᱾
ᱦᱮᱸ ᱛᱟᱦᱚᱞᱮ ᱟᱹᱵᱤᱱ ᱢᱟ ᱛᱟᱦᱚᱞᱮ ᱵᱷᱟᱹᱜᱤ ᱜᱮᱠᱚ ᱫᱟᱢ ᱜᱮᱭᱟ ᱛᱟᱦᱚᱞᱮ ᱯᱩᱴᱠᱟᱹ ᱠᱚᱫᱚ ᱦᱮᱸ ᱾ ᱟᱪᱪᱷᱟ ᱾ ᱛᱟᱦᱚᱞᱮ ᱜᱚᱢᱠᱮ ᱮᱱᱛᱮ ᱪᱮᱫ ᱞᱮᱠᱟ ᱛᱟᱦᱚᱞᱮ ᱢᱟᱱᱮ ᱤᱭᱟᱹ ᱠᱚ ᱛᱚ ᱦᱩᱞ ᱢᱟᱦᱟ ᱠᱚᱫᱚ ᱪᱮᱫ ᱞᱮᱠᱟ ᱯᱮ ᱢᱟᱱᱟᱣ ᱠᱮᱫ ᱛᱟᱵᱚᱱᱟ ᱾
ᱢᱟᱱᱟᱣ ᱵᱷᱟᱹᱜᱤ ᱜᱮ ᱢᱟᱱᱟᱣᱱᱟ, ᱢᱟᱱᱮ ᱟᱞᱮ ᱥᱮᱫ ᱫᱚᱢ ᱯᱩᱨᱟ ᱢᱟᱹᱭᱤᱠ ᱠᱟᱛᱮ ᱠᱚ ᱢᱟᱱᱟᱣ ᱠᱮᱫᱟ᱾
ᱟᱪᱪᱷᱟ ᱛᱯᱚᱨᱮ ᱟᱹᱵᱤᱱ ᱚᱱᱟ ᱫᱷᱟᱨᱤᱡ ᱫᱚ ᱢᱟᱹᱭᱤᱠ ᱠᱟᱛᱮᱫ ᱠᱚ ᱢᱟᱱᱟᱣ ᱜᱮᱭᱟ, ᱟᱹᱞᱤᱧ ᱱᱚᱣᱟ ᱫᱷᱟᱨᱤᱡ ᱫᱚ ᱴᱟᱢᱟᱠ ᱛᱩᱢᱫᱟᱜ, ᱛᱮᱫ ᱠᱚ ᱢᱟᱱᱟᱣ ᱠᱮᱫᱟ᱾
ᱦᱮᱸ ᱡᱮ ᱡᱮᱢᱚᱱ ᱴᱟ ᱡᱮ ᱡᱮᱢᱚᱱ ᱠᱚ ᱠᱚᱨᱟᱣ ᱮᱫᱟ᱾
ᱯᱨᱳᱨᱟᱢ ᱠᱚᱯᱮ, ᱯᱨᱳᱜᱨᱟᱢ ᱠᱮ ᱦᱩᱭ ᱞᱮᱱᱟ ᱥᱮ ᱛᱟᱦᱞᱮ ᱵᱟᱝ ᱦᱩᱭ ᱞᱮᱱᱟ?
ᱵᱟᱝ ᱦᱩᱭ ᱠᱟᱱᱟ, ᱟᱹᱞᱤᱧᱟᱜ ᱤᱭᱟᱹ ᱨᱮᱫᱚ, ᱟᱹᱛᱳ ᱨᱮᱫᱚ ᱟᱯᱟᱛᱚᱛᱚ ᱛᱚ ᱵᱟᱭᱨᱮ ᱟᱛᱳ ᱨᱮ ᱦᱩᱭ ᱞᱮᱱᱟ᱾
ᱦᱩ ᱦᱩᱞ ᱢᱟᱦᱟ ᱩᱯᱞᱚᱠᱷᱮ ᱠᱚ
ᱚ, ᱚ
ᱟᱪᱷᱟ, ᱛᱟᱦᱚᱞᱮ ᱜᱚᱝᱠᱮ ᱱᱤᱛᱳᱜ ᱫᱚ ᱛᱟᱦᱚᱞᱮ ᱛᱟᱦᱞᱮ ᱯᱨᱳᱜᱨᱟᱢ ᱠᱚᱫᱚ ᱢᱮᱱᱟᱜ ᱟᱥᱮ ᱵᱟᱹᱱᱩᱜᱼᱟ, ᱟᱹᱵᱤᱱ ᱚᱱᱟ ᱥᱟᱭᱤᱴ ᱨᱮᱫᱚ?
ᱦᱮᱸ ᱮᱠᱷᱚᱱ ᱛᱚ ᱵᱟᱹᱱᱩᱜᱼᱟ᱾
ᱟᱪᱪᱷᱟ, ᱛᱟᱦᱞᱮ ᱡᱟᱹᱱᱤᱡ, ᱟᱹᱵᱤᱱ ᱥᱮᱫ ᱡᱟᱹᱱᱤᱧ ᱪᱟᱞᱟᱣ ᱞᱮᱱᱠᱷᱟᱱ ᱦᱳᱭᱛᱳ, ᱨᱟᱹᱥᱠᱟᱹ ᱜᱮᱞᱤᱧ ᱵᱩᱡᱷᱟᱹᱣᱟ ᱟᱹᱞᱤᱧ ᱫᱚ ᱦᱳᱭ
ᱦᱩᱸ ᱦᱩᱸ
ᱛᱟᱦᱚᱞᱮ ᱜᱚᱢᱠᱮ, ᱟᱹᱵᱤᱱ ᱫᱚ ᱛᱟᱦᱚᱞᱮ ᱤᱭᱟᱹ ᱟᱹᱞᱤᱧ ᱥᱮᱫ ᱵᱮᱱ ᱦᱮᱡ ᱞᱮᱱᱠᱷᱟᱱ ᱡᱟᱹᱱᱤᱡ ᱦᱳᱭᱛᱳ, ᱟᱵᱤᱱ ᱦᱚᱸ ᱫᱚᱢᱮ ᱨᱟᱹᱥᱠᱟᱹ ᱜᱮᱵᱤᱱ ᱵᱩᱡᱷᱟᱹᱣᱟ᱾
ᱦᱩᱸ ᱵᱩᱨᱩ ᱫᱤᱥᱚᱢ ᱛᱚ᱾
ᱦᱩᱸ
ᱧᱮᱞ ᱵᱟᱲᱟ ᱦᱚᱸ
ᱟᱫᱚ ᱵᱩᱨᱩ ᱧᱮᱞ ᱡᱚᱝ ᱛᱮ ᱟᱹᱰᱤ ᱪᱮᱦᱟᱨᱟ ᱜᱮ ᱦᱮᱸᱥᱮ, ᱫᱮᱡᱚᱜ ᱟᱵᱤᱱ ᱠᱟᱹᱴᱤᱡ ᱨᱟᱹᱥᱠᱟᱹ ᱯᱷᱩᱨᱛᱤ ᱜᱮ ᱵᱩᱡᱟᱹᱜᱼᱟ᱾
ᱦᱩᱸ
ᱟᱪᱪᱷᱟ ᱦᱤᱡᱩᱜ ᱵᱤᱱ ᱥᱮ ᱢᱤᱫ ᱫᱷᱟᱣ ᱛᱟᱦᱚᱞᱮ᱾ ᱧᱮᱞ ᱤᱫᱤᱭᱟᱜ ᱵᱤᱱ᱾
ᱦᱩᱸ ᱥᱚᱢᱚᱭ ᱧᱮᱞ ᱠᱟᱛᱮ ᱞᱤᱧ ᱪᱟᱜᱼᱟ, ᱢᱤᱫ ᱫᱤᱱ᱾
ᱦᱳᱭᱛᱚ, ᱛᱟᱦᱚᱞᱮ ᱱᱤᱛᱚᱜ ᱫᱚ ᱜᱚᱢᱠᱮ, ᱵᱮᱥ ᱵᱟᱲᱟᱭ ᱜᱤᱭᱟᱵᱮᱱ ᱛᱟᱦᱚᱞᱮ?
ᱦᱩᱸ ᱵᱮᱥ ᱵᱟᱲᱟ ᱜᱮᱭᱟᱞᱤᱧ᱾
ᱦᱩᱸ ᱠᱟᱨᱮ ᱚᱱᱟ ᱜᱮᱛᱚ, ᱟᱹᱞᱤᱧ ᱦᱚᱸᱛᱚ ᱞᱤᱧ ᱢᱚᱱᱮ ᱫᱟ ᱛᱟᱦᱚᱞᱮ ᱟᱹᱵᱤᱱ ᱥᱮᱫ ᱞᱤᱧ ᱪᱟᱞᱟᱜ ᱟᱹᱞᱤᱧ᱾
ᱦᱩᱸ, ᱦᱤᱡᱩᱜ ᱵᱤᱱ ᱢᱤᱫ ᱫᱤᱱ ᱟᱹᱞᱤᱧ ᱥᱮᱫ, ᱧᱮᱞ ᱤᱫᱤ ᱵᱤᱱ, ᱟᱛᱳ ᱠᱚ, ᱫᱤᱥᱚᱢ ᱠᱚ᱾
ᱦᱩᱸ, ᱛᱟᱦᱚᱞᱮ ᱜᱚᱝᱠᱮ ᱦᱩᱸ ᱟᱹᱵᱤᱱ ᱫᱚ ᱛᱟᱦᱚᱞᱮ ᱮ ᱚᱲᱟᱜ ᱦᱚᱲ ᱠᱚᱫᱚ ᱠᱚ ᱵᱷᱟᱜᱤ ᱜᱮᱛᱟ ᱵᱤᱱᱟ ᱠᱚ?
ᱦᱩᱸ ᱚᱲᱟᱜ ᱦᱚᱲ ᱠᱚ ᱵᱷᱟᱜᱤ ᱜᱤᱭᱟ᱾
ᱟᱪᱪᱷᱟ ᱜᱚᱝᱠᱮ ᱛᱟᱦᱚᱞᱮ, ᱟᱹᱰᱤ ᱜᱷᱟᱹᱲᱤᱡ ᱜᱮᱞᱟᱝ ᱨᱚᱲ ᱜᱚᱫ ᱠᱮᱫᱟ᱾ ᱛᱚ ᱟᱹᱞᱤᱧ ᱦᱚᱸ ᱟᱫᱚ ᱚᱲᱟᱜ ᱥᱮᱫ ᱠᱷᱚᱱᱟᱜ ᱠᱚ, ᱦᱚᱣᱟ ᱞᱤᱧ ᱠᱟᱱᱟ ᱠᱚᱥᱮ, ᱟᱫᱚ ᱟᱹᱞᱤᱧ ᱦᱚᱸ ᱚᱲᱟᱜ ᱥᱮᱫ ᱞᱤᱧ ᱪᱟᱞᱟᱜ ᱞᱟᱹᱜᱤᱫ᱾
ᱚᱻ ᱛᱟᱦᱞᱮ ᱚᱲᱟᱜ ᱦᱚᱲ ᱠᱚ ᱴᱷᱤᱠ ᱜᱮᱭᱟ, ᱵᱷᱟᱜᱤ ᱜᱮᱭᱟ ᱠᱚ ᱛᱚ?
ᱦᱮᱸ ᱵᱮᱥ ᱵᱟᱲᱟ ᱜᱮᱭᱟ ᱠᱚ, ᱟᱞᱤᱧ ᱨᱮᱱ ᱚᱲᱟᱜ ᱦᱚᱲ ᱠᱚᱦᱚᱸ᱾
ᱚᱻ
ᱟᱫᱚ ᱟᱹᱞᱤᱧ ᱦᱚᱸ ᱟᱫᱚ ᱠᱮᱞᱟᱵᱽ ᱥᱮᱫ ᱨᱮ ᱢᱮᱱᱟᱜ ᱞᱤᱧᱟ ᱥᱮ ᱟᱫᱚ ᱮᱠᱥᱟ ᱠᱚ ᱦᱚᱣᱟ ᱞᱤᱧ ᱠᱟᱱᱟ ᱦᱮᱸ ᱥᱮ ᱾
ᱩᱸ᱾
ᱟᱫᱚ ᱨᱚᱯᱚᱲ ᱦᱩᱭᱩᱜᱼᱟ ᱯᱚᱨᱮ ᱦᱟᱸᱜ ᱾
ᱦᱩᱸ ᱾